ᱦᱮᱞᱳ᱾
ᱦᱮ ᱦᱮᱞᱳ᱾
ᱦᱮ ᱥᱟᱹᱜᱩᱱ ᱛᱟᱨᱟᱥᱤᱝ ᱵᱟᱵᱩ᱾
ᱦᱮ ᱥᱟᱹᱜᱩᱱ ᱛᱟᱨᱟ ᱥᱤᱝ᱾
ᱦᱮ ᱟᱫᱚ ᱛᱩᱯᱳ ᱵᱟᱲᱟ ᱠᱚ ᱦᱩᱭᱱᱟ᱾
ᱟᱹᱨᱤᱭᱟᱜ-ᱟ ᱛᱩᱯᱩ ᱫᱚ ᱟᱹᱣᱨᱤ ᱞᱤᱧ ᱛᱩᱯᱩᱱᱟ ᱛᱩᱯᱳᱱᱟᱞᱤᱧ ᱦᱟᱜ ᱟᱨ ᱠᱟᱹᱴᱤᱡ ᱠᱟᱛᱮᱫ᱾
ᱚ ᱚᱱᱛᱮ ᱫᱚ ᱥᱤᱛᱩᱝ ᱠᱚ ᱪᱮᱫ ᱞᱮᱠᱟ ᱥᱤᱛᱩᱝ ᱟᱠᱟᱫᱟᱭ ᱥᱮ ᱵᱟᱝ?
ᱥᱤᱛᱩᱝ ᱫᱚ ᱵᱟᱝ ᱚᱱᱛᱮ ᱫᱚ ᱛᱮᱨᱫᱮᱫ ᱚᱱᱠᱟᱜᱮ ᱢᱟᱱᱮ ᱥᱤᱛᱩᱝ ᱫᱚ ᱵᱟᱭ ᱥᱤᱛᱩᱝ ᱠᱟᱫᱟᱭ ᱨᱤᱢᱤᱞ ᱛᱮᱜᱮ ᱰᱷᱟᱠᱟᱣ ᱠᱮᱫᱮᱭᱟᱭ ᱵᱮᱲᱟ ᱫᱚ᱾
ᱟᱫᱚ ᱟᱯᱮᱥᱮᱫ ᱱᱤᱛᱚᱜ ᱪᱮᱫ ᱯᱚᱨᱚᱵᱽ ᱠᱚ ᱦᱩᱭ ᱵᱟᱲᱟᱜ ᱠᱟᱱᱟ?
ᱦᱤᱛᱚᱜ ᱫᱚ ᱚᱱᱠᱟᱱ ᱪᱮᱫ ᱯᱚᱨᱚᱵᱽ ᱠᱚᱦᱚᱸ ᱟᱹᱶᱨᱤ ᱮᱛᱚᱦᱚᱜ-ᱟ᱾
ᱚ ᱟᱫᱚ ᱯᱚᱨᱚᱵᱽ ᱠᱚᱨᱮ ᱫᱚ ᱵᱚᱸᱜᱟ ᱞᱟᱹᱜᱤᱫ ᱦᱟᱺᱰᱤ ᱠᱚᱯᱮ ᱫᱚᱦᱚᱭ ᱜᱮᱭᱟ ᱥᱮ ᱵᱟᱝᱟ?
ᱦᱮᱸ ᱵᱚᱸᱜᱟ ᱦᱟᱺᱰᱤ ᱫᱚᱞᱮ ᱫᱚᱦᱚᱭ ᱜᱮᱭᱟ ᱦᱟᱺᱰᱤ ᱵᱟᱝᱠᱷᱟᱱ ᱵᱚᱸᱜᱟ ᱛᱮ ᱪᱤᱠᱟᱹᱛᱮ ᱦᱩᱭᱩᱜ-ᱟ᱾
ᱦᱮᱸ ᱚᱱᱟ ᱢᱟᱛᱚ ᱠᱟᱛᱷᱟ ᱜᱮ ᱢᱮᱱᱠᱷᱟᱱ ᱱᱤᱛᱚᱜ ᱧᱮᱞᱚᱜ ᱠᱟᱱᱟ ᱡᱮ ᱦᱟᱺᱰᱤ ᱫᱚ ᱟᱵᱚ ᱵᱚᱸᱜᱟ ᱥᱩᱢᱩᱝ ᱨᱮᱫᱚ ᱵᱟᱝᱵᱚᱱ ᱵᱮᱵᱚᱦᱟᱨᱮ ᱫᱟ᱾ ᱦᱟᱺᱰᱤ ᱫᱚ ᱵᱚᱸᱜᱟ ᱟᱛᱮᱫ ᱚᱱᱟ ᱡᱟᱦᱟᱸ ᱥᱟᱨᱮᱡ ᱦᱟᱺᱰᱤ ᱚᱱᱟ ᱢᱟᱛᱚ ᱛᱚ ᱵᱚᱱ ᱧᱩᱭᱫᱟ ᱚᱱᱟ ᱪᱷᱟᱲᱟ ᱠᱟᱛᱮ ᱦᱚᱸ ᱟᱨ ᱟᱨᱚ ᱵᱟᱹᱲᱛᱤ ᱵᱚᱱ ᱧᱩᱭᱮᱫᱟ ᱡᱟᱦᱟᱸ ᱫᱚ ᱟᱵᱚᱣᱟᱜ ᱜᱷᱟᱨᱚᱸᱡᱽ ᱨᱮ ᱟᱹᱰᱤ ᱨᱚᱠᱚᱢ ᱮᱴᱠᱮᱴᱚᱬᱮ ᱥᱮ ᱠᱷᱟᱹᱯᱟᱹᱨᱤ ᱠᱚ ᱥᱤᱨᱡᱟᱹᱜ ᱠᱟᱱᱟ᱾ ᱟᱨ ᱧᱮᱞ ᱫᱟᱵᱚᱱ ᱦᱟᱺᱰᱤ ᱫᱚ ᱦᱟᱴ ᱯᱟᱛᱟ ᱨᱮᱦᱚᱸ ᱠᱚ ᱟᱠᱠᱷᱨᱤᱧ ᱮᱫᱟ᱾ ᱟᱨ ᱱᱚᱣᱟ ᱤᱫᱤ ᱠᱟᱛᱮᱫ ᱟᱹᱰᱤᱜᱟᱱ ᱵᱟᱹᱲᱤᱡ ᱯᱨᱚᱵᱷᱟᱵᱽ ᱧᱩᱨᱩᱜ ᱠᱟᱱᱟ ᱟᱵᱚᱣᱟᱜ ᱥᱟᱶᱛᱟ ᱨᱮ᱾ ᱟᱫᱚ ᱟᱯᱮᱥᱮᱫ ᱫᱚ ᱚᱠᱟᱞᱮᱠᱟ ᱦᱟᱺᱰᱤ ᱠᱚᱠᱚ ᱟᱹᱠᱷᱨᱤᱧ ᱵᱟᱲᱟᱭ ᱜᱮᱭᱟ ᱥᱮ ᱵᱟᱝᱟ?
ᱦᱮᱸ ᱱᱚᱛᱮ ᱦᱚ ᱦᱟᱺᱰᱤ ᱫᱚᱠᱚ ᱟᱹᱠᱷᱨᱤᱧ ᱵᱟᱲᱟᱭ ᱜᱮᱭᱟ᱾ ᱟᱫᱚ ᱤᱧᱟᱹᱜ ᱢᱮᱱ ᱛᱮᱫᱚ ᱱᱚᱝᱠᱟᱧ ᱢᱮᱱᱮᱫᱟ ᱡᱮ ᱦᱟᱺᱰᱤ ᱫᱚ ᱥᱩᱫᱷᱩ ᱵᱚᱸᱜᱟ ᱵᱩᱨᱩ ᱡᱚᱦᱚᱜ ᱡᱟᱦᱟᱱᱟᱜ ᱯᱚᱨᱚᱵᱽ ᱡᱚᱦᱚᱜ ᱩᱱ ᱡᱚᱦᱚᱜ ᱜᱮ ᱫᱚᱦᱚ ᱞᱮᱱᱠᱷᱟᱱ ᱫᱚ ᱵᱷᱟᱹᱜᱮ ᱠᱚᱜ-ᱟ ᱟᱨᱠᱤ᱾ ᱮᱴᱟᱜ ᱮᱴᱟᱜ ᱫᱤᱱ ᱠᱚᱨᱮᱢ ᱫᱚᱦᱚᱭᱟ ᱡᱩᱫᱤ ᱟᱜ ᱟᱵᱚᱨᱮᱱ ᱥᱟᱱᱛᱟᱲ ᱦᱚᱯᱚᱱ ᱠᱚ ᱚᱱᱟ ᱵᱮ-ᱵᱟᱹᱲᱤᱡ ᱠᱚ ᱧᱩ ᱤᱫᱤ ᱫᱟᱠᱚ᱾ ᱟᱜ-ᱟ ᱵᱟᱠᱚ ᱤᱭᱟᱹᱭᱮᱫ ᱛᱟᱠᱚᱣᱟ ᱡᱮ ᱱᱚᱣᱟ ᱫᱚ ᱵᱚᱸᱜᱟ ᱥᱩᱢᱩᱝ ᱚᱱᱟ ᱡᱟᱦᱟᱸ ᱥᱟᱨᱮᱡ ᱦᱟᱺᱰᱤ ᱚᱱᱟᱛᱮᱫ ᱜᱮᱠᱚ ᱧᱩ ᱞᱮᱱᱠᱷᱟᱱ ᱫᱚ ᱵᱷᱟᱜᱤ ᱠᱚᱜ-ᱟ ᱩᱱᱠᱩ ᱫᱚ ᱚᱱᱠᱟ ᱫᱚ ᱵᱟᱝᱟ ᱱᱚᱣᱟ ᱟᱵᱚ ᱥᱟᱱᱛᱟᱲ ᱨᱮᱛᱚ ᱱᱚᱝᱠᱟ ᱠᱟᱱᱟ᱾ ᱡᱮ, ᱦᱟᱺᱰᱤ ᱮᱴᱟᱜ ᱮᱴᱟᱜ ᱫᱤᱱ ᱠᱚᱨᱮ ᱠᱚ ᱫᱚᱦᱚᱭ ᱫᱟᱠᱚ᱾ ᱵᱟᱹᱲᱛᱤᱠᱚ ᱧᱩ ᱤᱫᱤᱭ ᱫᱟᱠᱚ,
ᱦᱚᱭ᱾
ᱚᱱᱟ ᱠᱷᱟᱹᱛᱤᱨ ᱜᱮ ᱱᱚᱣᱟ ᱮᱴᱠᱮᱴᱚᱬᱮ ᱴᱟᱜ ᱫᱚ ᱱᱚᱰᱮ ᱛᱤᱸᱜᱩ ᱟᱠᱟᱱᱟ ᱱᱚᱝᱠᱟ᱾
ᱟᱫᱚ ᱱᱚᱣᱟ ᱞᱟᱹᱜᱤᱫ ᱫᱚ ᱟᱫᱚ ᱟᱵᱚ ᱪᱮᱫ ᱪᱤᱠᱟᱹ ᱦᱩᱭᱩᱜ ᱛᱟᱵᱚᱱᱼᱼ ᱡᱩᱢᱤᱫ ᱞᱟᱹᱠᱛᱤ ᱠᱟᱱᱟ ᱥᱮ ᱵᱟᱝᱟ ᱟᱢᱟᱜ ᱩᱭᱦᱟᱹᱨ ᱛᱮ? ᱡᱩᱢᱤᱫ ᱠᱟᱛᱮᱫ ᱚᱱᱟ ᱵᱤᱨᱩᱫᱽ ᱨᱮ ᱨᱚᱲ?
ᱤᱧᱟᱹᱜ ᱢᱮᱱᱫᱚ ᱡᱩᱢᱤᱫ ᱫᱚ ᱞᱟᱹᱠᱛᱤ ᱠᱟᱱ ᱜᱮᱭᱟ ᱱᱚᱣᱟ ᱵᱤᱨᱩᱫᱽ ᱨᱮ ᱨᱚᱲ ᱫᱚ ᱞᱟᱹᱠᱛᱤ ᱠᱟᱱ ᱜᱮᱭᱟ᱾ ᱦᱮᱸᱥᱮ ᱵᱟᱝᱠᱷᱟᱱ ᱫᱚ ᱟᱵᱚ ᱱᱚᱣᱟ ᱥᱟᱱᱛᱟᱞ ᱡᱟᱦᱟᱸ ᱟᱵᱚ ᱱᱚᱣᱟ ᱫᱷᱚᱨᱚᱢ ᱨᱮᱱᱟᱜᱼᱼ ᱦᱟᱰᱤ ᱵᱚᱱ ᱫᱚᱦᱚᱭ ᱜᱮᱭᱟ ᱚᱱᱟ ᱢᱟ ᱵᱮᱵᱟᱹᱲᱤᱡ ᱥᱮᱫ ᱪᱟᱞᱟᱣ ᱤᱫᱤᱜ ᱠᱟᱱ ᱛᱟᱵᱚᱱᱟ ᱥᱮ
ᱦᱳᱭ ᱚᱱᱟ ᱦᱚᱸ ᱟᱹᱰᱤ ᱵᱮᱥ ᱠᱟᱛᱷᱟ ᱜᱮᱢ ᱞᱟᱹᱭ ᱠᱮᱫᱟ᱾ ᱪᱮᱫᱟᱜ ᱥᱮ ᱦᱟᱺᱰᱤ ᱫᱚ ᱵᱚᱸᱜᱟᱼᱵᱩᱨᱩ ᱨᱮᱜᱮ ᱞᱟᱜᱟᱣ ᱫᱚᱨᱠᱟᱨ᱾ ᱟᱫᱚ ᱱᱚᱣᱟ ᱠᱚ ᱟᱯᱮ ᱟᱹᱛᱩ ᱠᱚᱨᱮ ᱥᱮ ᱫᱷᱟᱨᱮ ᱯᱟᱥᱮ ᱠᱚᱨᱮ ᱡᱟᱦᱟᱸᱭᱼᱼ ᱧᱩᱭ ᱫᱟᱠᱚ ᱥᱮᱠᱚ ᱟᱠᱷᱨᱤᱧ ᱮᱫᱟ ᱫᱚ ᱚᱱᱟ ᱠᱚᱫᱚ ᱨᱚᱲ ᱫᱟᱲᱟᱢ ᱜᱮ ᱟᱵᱚᱫᱚ ᱫᱚᱨᱠᱟᱨ ᱪᱮᱫ ᱥᱮ ᱵᱟᱝ -ᱟ ᱞᱮᱢᱮ?
ᱦᱮᱸ ᱨᱚᱲ ᱫᱟᱬᱟᱱ ᱫᱚ ᱫᱚᱨᱠᱟᱨ ᱠᱟᱱ ᱜᱮᱭᱟ᱾ ᱱᱚᱣᱟ ᱱᱚᱣᱟ ᱤᱫᱤ ᱠᱟᱛᱮ ᱡᱩᱫᱤ ᱵᱟᱢ ᱨᱚᱲ ᱫᱟᱨᱟᱢᱟᱠᱚᱣᱟ ᱵᱟᱢ ᱵᱩᱡᱷᱟᱹᱣ ᱠᱚᱣᱟᱼᱼ ᱛᱟᱞᱦᱮ ᱩᱱᱠᱩ ᱫᱚ ᱪᱤᱠᱟᱹ ᱛᱮᱠᱚ ᱵᱩᱡᱽ ᱧᱟᱢ ᱟᱥᱮ᱾
ᱦᱮᱸ ᱡᱮᱦᱮᱛᱩ ᱧᱩ ᱦᱚᱲ ᱫᱚ ᱵᱟᱝᱠᱚ ᱵᱩᱡᱟ ᱟᱫᱚᱼᱼ ᱟᱵᱚ ᱡᱮᱦᱮᱛᱩ ᱚᱞᱚᱜ ᱯᱟᱲᱦᱟᱣ ᱥᱤᱠᱷᱱᱟᱹᱛ ᱦᱚᱲ ᱠᱟᱱᱟ ᱵᱚᱱ ᱟᱵᱚᱜᱮ ᱡᱩᱫᱤ ᱩᱱᱠᱩ ᱵᱚᱱ ᱵᱩᱡᱷᱟᱹᱣ ᱠᱚᱣᱟᱼᱼ ᱥᱮ ᱚᱱᱟ ᱵᱤᱨᱩᱫᱽ ᱛᱮᱵᱚᱱ ᱨᱚᱲᱟ ᱟᱵᱚᱣᱟᱜ ᱥᱟᱶᱛᱟ ᱜᱮ ᱵᱷᱟᱞᱮᱜᱼᱟ ᱥᱮᱼᱼ
ᱦᱮᱸᱻ ᱱᱚᱣᱟ ᱵᱤᱨᱩᱫᱽ ᱛᱮᱫᱚ ᱡᱩᱢᱤᱫ ᱫᱚ ᱞᱟᱹᱠᱛᱤ ᱠᱟᱱ ᱜᱮᱭᱟ ᱤᱧᱟᱜ ᱢᱚᱱᱮ ᱛᱮᱫᱚ᱾
ᱟᱫᱚ ᱦᱟᱺᱰᱤ ᱢᱟ ᱫᱚᱵᱚᱱ ᱵᱚᱸᱜᱟᱭ ᱜᱮᱭᱟ ᱟᱨ ᱵᱚᱸᱜᱟ ᱥᱟᱨᱮᱫ ᱦᱟᱺᱰᱤ ᱠᱚᱦᱚᱸ ᱵᱚᱱ ᱧᱩᱭ ᱜᱮᱭᱟ? ᱟᱫᱚ ᱦᱟᱺᱰᱤ ᱫᱚᱼᱼ ᱮᱢ ᱡᱟᱦᱟᱸ ᱦᱟᱺᱰᱤ ᱠᱚᱠᱚ ᱫᱚᱦᱚᱭᱟ ᱚᱱᱟ ᱫᱚ ᱚᱲᱟᱜ ᱨᱮᱜᱮ ᱯᱮ ᱫᱚᱦᱚᱭ ᱜᱮᱭᱟ ᱥᱮᱼᱼ ᱚᱠᱟ ᱠᱷᱚᱱᱟᱜ ᱠᱤᱨᱤᱧ ᱟᱹᱜᱩ ᱠᱟᱛᱮᱫ ᱦᱟᱺᱰᱤ ᱯᱮ ᱪᱚᱰᱚᱨᱟ?
ᱵᱟᱝᱟ ᱚᱱᱟ ᱫᱚ ᱚᱲᱟᱜ ᱠᱚᱨᱮ ᱜᱮᱞᱮ ᱫᱚᱦᱚᱭ ᱜᱮᱭᱟ ᱡᱮᱡᱟᱨ ᱚᱲᱟᱜ ᱨᱮᱜᱮ᱾
ᱦᱮᱸ ᱚᱱᱟ ᱫᱚ ᱚᱲᱟᱜ ᱠᱚᱨᱮ ᱜᱮ ᱫᱚᱦᱚ ᱞᱟᱹᱠᱛᱤ ᱜᱮ ᱠᱟᱱᱟ ᱪᱮᱫᱟᱜ ᱥᱮ ᱚᱱᱟ ᱫᱚ ᱵᱚᱸᱜᱟ ᱦᱟᱺᱰᱤ ᱠᱟᱱᱟ᱾ ᱟᱨ ᱚᱱᱟ ᱫᱚ ᱱᱤᱨᱵᱟᱨᱮ ᱛᱮᱼᱼ
ᱦᱮᱸ ᱦᱳᱭ
ᱟᱫᱚ ᱟᱯᱮᱥᱮᱫ ᱦᱟᱺᱰᱤ ᱫᱚ ᱚᱠᱟ ᱞᱮᱠᱟ ᱠᱚ ᱛᱮᱭᱟᱨ ᱜᱮᱭᱟ? ᱪᱟᱣᱞᱮ ᱥᱟᱞᱟᱜᱼᱟ ᱦᱟᱺᱰᱤ ᱠᱤ ᱢᱟᱱᱮ ᱚᱠᱟ ᱨᱟᱱᱩᱼᱼ ᱠᱚ ᱢᱮᱥᱟᱭᱟ ᱚᱱᱟ ᱫᱚ ᱠᱤᱨᱤᱧ ᱟᱯᱮ ᱥᱮ ᱚᱲᱟᱜ ᱠᱚᱨᱮ ᱜᱮᱯᱮᱼᱼ ᱫᱚᱦ ᱤᱭᱟᱹ ᱛᱮᱭᱟᱨ ᱜᱮᱭᱟ?
ᱚᱱᱟ ᱫᱚ ᱟᱵᱚ ᱥᱟᱱᱛᱟᱞ ᱦᱚᱯᱚᱱ ᱜᱮᱠᱚ ᱛᱮᱭᱟᱨ ᱜᱮᱭᱟ ᱡᱟᱦᱟᱸᱭ ᱠᱚ ᱛᱮᱭᱟᱨ ᱜᱮᱭᱟ ᱩᱱᱠᱩ ᱠᱚᱴᱷᱮᱱ ᱠᱷᱚᱱᱟᱜ ᱜᱮᱼᱼ ᱠᱤᱨᱤᱧ ᱟᱹᱜᱩ ᱦᱩᱭᱩᱜ ᱜᱮᱭᱟ᱾
ᱦᱮᱸ ᱟᱫᱚ ᱱᱟᱦᱟᱜ ᱚᱠᱛᱚ ᱨᱮᱢᱟ ᱧᱮᱞᱚᱜ ᱠᱟᱱᱟ ᱟᱹᱰᱤᱜᱟᱱ ᱵᱷᱮᱡᱟᱞᱼᱼ ᱡᱷᱚᱛᱚᱱᱟᱜ ᱡᱚᱢᱟᱜ ᱧᱩᱣᱟᱜ ᱨᱮᱜᱮ ᱨᱟᱱ ᱢᱩᱨᱜᱟᱹᱱ ᱨᱮᱜᱮ ᱠᱚ ᱵᱷᱮᱡᱟᱞᱼᱼ ᱦᱟᱜ ᱠᱟᱱᱟ ᱟᱫᱚ ᱚᱱᱟᱫᱚᱼᱼ ᱚᱱᱟ ᱠᱚ ᱱᱤᱡᱮᱛᱮ ᱵᱮᱱᱟᱣ ᱞᱮ ᱠᱷᱟᱡ ᱜᱮ ᱵᱮᱥ? ᱤᱧᱟᱹᱜ ᱵᱷᱟᱵᱟ ᱛᱮᱫᱚ ᱟᱫᱚ ᱟᱢ ᱪᱮᱫ ᱮᱢ ᱞᱟᱹᱭᱮᱫᱟ?
ᱦᱮᱸ ᱚᱱᱟ ᱢᱟ ᱴᱷᱤᱠ ᱠᱟᱱ ᱜᱮᱭᱟ ᱵᱷᱮᱡᱟᱞ ᱱᱮᱛᱟᱨ ᱡᱟᱦᱟᱸ ᱵᱷᱮᱡᱟᱞ ᱛᱮᱠᱚᱼᱼ ᱟᱠᱷᱨᱤᱧ ᱮᱟ ᱠᱚ ᱡᱤᱱᱤᱥ ᱠᱚᱼᱼ ᱚᱱᱟ ᱫᱚ ᱩᱱᱠᱩ ᱦᱚᱸ ᱵᱩᱡᱷᱟᱹᱣ ᱫᱚᱨᱠᱟᱨ ᱦᱮᱸ ᱥᱮ᱾ ᱡᱮ ᱵᱷᱮᱡᱟᱞ ᱛᱮ ᱟᱠᱷᱨᱤᱧ ᱮᱫᱟ ᱡᱟᱦᱟᱸᱭ ᱦᱟᱛᱟᱣ ᱮᱫᱟᱭ ᱱᱚᱣᱟ ᱠᱚ ᱡᱤᱱᱤᱥ᱾ ᱩᱱᱤᱭᱟᱜ ᱠᱷᱚᱛᱤ ᱦᱩᱭᱩᱜ ᱛᱟᱭᱟ ᱦᱩᱭ ᱫᱟᱲᱮᱭᱟᱜ ᱛᱟᱭᱟ, ᱚᱱᱟ ᱵᱩᱜᱤ ᱵᱟᱹᱲᱤᱡ ᱵᱟᱝ ᱢᱚᱱᱮ ᱟᱛᱮᱫ ᱜᱮ ᱩᱱᱠᱩ ᱫᱚ ᱵᱷᱮ ᱵᱷᱮᱡᱟᱞ ᱛᱮᱠᱚ ᱟᱠᱷᱨᱤᱧ ᱫᱟ ᱱᱩᱝᱠᱩ ᱫᱚᱼᱼ ᱟᱜ ᱵᱟᱠᱚ ᱵᱩᱡᱽ ᱮᱫᱟ ᱥᱮ ᱪᱮᱫ?
ᱦᱮᱸ ᱟᱨ ᱚᱱᱮ ᱦᱟᱺᱰᱤ ᱨᱮᱱᱟᱜ ᱠᱟᱛᱷᱟ ᱡᱮ ᱞᱟᱹᱭᱟ ᱠᱚ ᱦᱟᱺᱰᱤ ᱫᱚ ᱦᱚᱲᱢᱚᱻ ᱵᱮᱥ ᱮ ᱫᱚᱦᱚᱭ ᱜᱮᱭᱟᱭ, ᱟᱨ ᱚᱱᱟ ᱨᱮᱫᱚ ᱟᱹᱰᱤᱜᱟᱱ ᱟᱸᱜ ᱯᱨᱚᱴᱤᱱ ᱥᱮ ᱪᱮᱜ ᱠᱚ ᱢᱮᱱᱟᱜᱼᱟ, ᱚᱱᱟ ᱠᱚ ᱞᱟᱹᱭ ᱵᱟᱲᱟᱭ ᱜᱮᱭᱟ ᱱᱚᱜ, ᱚᱶᱟ ᱟᱢ ᱛᱤᱱᱟᱹᱜ ᱴᱟᱜ ᱥᱟᱨᱤᱢ ᱢᱚᱱᱮ ᱜᱮᱭᱟ?
ᱦᱚᱸᱻᱦᱳᱭ ᱤᱧᱫᱚᱻ ᱩᱸᱻ ᱚᱱᱟ ᱵᱤᱥᱚᱭ ᱛᱮᱫᱚ ᱩᱱᱟᱹᱜ ᱴᱟᱜ ᱫᱚ ᱚᱱᱠᱟ ᱥᱟᱹᱨᱤ ᱦᱚᱸ ᱵᱟᱹᱧ ᱢᱚᱱᱮ ᱜᱮᱭᱟ᱾ ᱟᱨ ᱱᱚᱣᱟᱛᱩᱧ ᱵᱟᱲᱟᱭᱟ, ᱡᱮ ᱦᱟᱺᱰᱤ ᱠᱟᱹᱴᱤᱡ ᱪᱩᱞᱩᱝ ᱧᱩᱸ ᱞᱮᱝᱠᱷᱟᱱ ᱟᱢᱟᱜ ᱨᱮᱸᱜᱮᱡᱽ ᱦᱟᱨᱠᱮᱛ ᱠᱚ ᱠᱟᱹᱡ ᱪᱟᱵᱟᱜ ᱛᱟᱢᱟ ᱦᱟᱞᱠᱮ᱾
ᱦᱮᱸ ᱞᱟᱹᱭ ᱟᱹᱜᱩᱭᱟ ᱠᱚ ᱡᱮ ᱟᱵᱚ ᱯᱟᱹᱦᱤᱞ ᱦᱟᱯᱲᱟᱢ ᱠᱚ ᱦᱟᱺᱰᱤ ᱜᱮᱠᱚ ᱧᱩᱸ ᱠᱟᱛᱮᱜ ᱩᱱᱫᱤᱱ ᱫᱚᱠᱚ ᱵᱟᱧᱪᱟᱣ ᱟᱠᱟᱱᱟ᱾
ᱚᱦ, ᱦᱳᱭ᱾ ᱟᱫᱚ ᱱᱮᱛᱟᱨ ᱫᱚ ᱡᱚᱢᱟᱜ ᱧᱩᱸᱣᱟᱜ ᱦᱚᱸᱵᱚᱱ ᱧᱟᱢᱮᱫ ᱨᱮᱦᱚᱸ ᱟᱫᱚᱻᱢ ᱟᱹᱛ ᱛᱷᱟᱹᱲᱤᱭᱟᱹ ᱦᱟᱺᱰᱤ ᱠᱚᱵᱚᱱ ᱧᱩᱸ ᱤᱫᱤᱭᱮᱫᱟ, ᱚᱱᱟ ᱫᱚ ᱟᱸᱻᱦᱩᱸ ᱵᱟᱝ ᱵᱩᱜᱤᱭᱟ ᱦᱮᱸᱥᱮ?
ᱦᱮᱸ ᱟᱨᱻᱨᱮ ᱟᱵᱚᱣᱟᱜ ᱟ ᱵᱤᱱᱛᱤ ᱠᱟᱛᱷᱟ ᱨᱮᱜᱮ ᱢᱮᱱᱟᱜ-ᱟ ᱡᱚᱢᱥᱤᱢ ᱵᱤᱱᱛᱤ ᱨᱮ ᱡᱮ ᱦᱟᱺᱰᱤ ᱫᱚ ᱯᱤᱞᱪᱩ ᱦᱟᱲᱟᱢ ᱯᱤᱞᱪᱩ ᱵᱩᱲᱤ ᱛᱟᱹᱠᱤᱱ ᱜᱮᱠᱤᱱ ᱥᱤᱨᱡᱚᱱ ᱞᱮᱜᱼᱟ, ᱱᱚᱣᱟ ᱠᱚ ᱤᱫᱤ ᱠᱟᱛᱮ ᱟᱢᱟᱜ ᱵᱟᱲᱟᱭ ᱢᱮᱱᱟᱜ ᱛᱟᱢᱟ ᱥᱮ ᱵᱟᱝ ᱼᱟ, ᱢᱮᱱᱠᱷᱟᱱ ᱤᱧ ᱡᱟᱦᱟᱧ ᱯᱟᱲᱦᱟᱣ ᱧᱟᱢ ᱟᱠᱟᱫᱟ ᱟᱫᱚ ᱚᱱᱮᱧ ᱞᱟᱹᱭ ᱥᱚᱫᱚᱨᱟᱜ ᱢᱮᱭᱟ᱾
ᱚᱻᱦᱳᱭ᱾
ᱟᱫᱚ ᱟᱯᱱᱟ ᱟᱵᱚᱨᱮᱱ ᱦᱟᱯᱲᱟᱢ ᱠᱚᱢᱟ ᱚᱱᱟ ᱠᱚᱛᱮ ᱜᱮ ᱦᱟᱺᱰᱤ ᱟᱨ ᱫᱟᱜ ᱮᱢ ᱢᱟᱱᱮ, ᱱᱚᱣᱟ ᱟᱸ ᱯᱩᱨᱩᱠᱤᱛᱤ ᱨᱮᱱᱟᱜ, ᱟᱲᱟᱜ ᱥᱟᱠᱟᱢ ᱡᱚᱢ ᱟᱛᱮᱜ ᱜᱮᱠᱚ ᱵᱟᱧᱪᱟᱣ ᱟᱠᱟᱱᱟ ᱟᱨ ᱱᱟᱦᱟᱜ ᱡᱩᱜᱽ ᱨᱮ ᱚᱸᱠᱟ ᱟᱵᱚ ᱵᱷᱮᱡᱟᱞ ᱡᱚᱢᱟᱜ ᱧᱩᱣᱟᱜ ᱵᱚᱱ ᱡᱚᱢᱮᱫ ᱛᱮ ᱟᱵᱚᱣᱟᱜ ᱦᱚᱲᱢᱚ ᱦᱚᱸᱠᱚ ᱵᱟᱹᱲᱤᱡᱚᱜ ᱠᱟᱱᱟ ᱟᱨ ᱱᱚᱣᱟ ᱦᱚᱸ ᱤᱫᱤ ᱠᱟᱛᱮ ᱟᱢ ᱪᱮᱫ ᱮᱢ ᱞᱟᱹᱭᱟ?
ᱚᱦ, ᱦᱳᱭ ᱚᱱᱟ ᱢᱟ ᱴᱷᱤᱠ ᱠᱟᱱ ᱜᱮᱭᱟ, ᱵᱷᱮᱡᱟᱞ ᱠᱚᱵᱚᱱ ᱡᱚᱢ ᱤᱫᱤᱜ ᱛᱮ ᱟᱵᱚᱣᱟᱜ ᱦᱚᱲᱢᱚ ᱠᱚᱨᱮ ᱵᱟᱹᱲᱤᱡ ᱮ ᱟᱸᱨ ᱨᱩᱣᱟᱹ ᱦᱟᱹᱥᱩ ᱠᱚ ᱟᱸ ᱟᱨᱡᱟᱣ ᱟᱵᱚᱱ ᱠᱟᱱᱟ᱾ ᱟᱸᱜ ᱟᱸ ᱚᱱᱟᱜᱮ ᱟᱢᱮᱢ ᱢᱮᱱ ᱞᱮᱫ ᱛᱟᱦᱮᱸᱫ ᱫᱚ ᱠᱤᱪᱷᱩ ᱠᱷᱚᱱ ᱞᱟᱦᱟᱨᱮ, ᱡᱮ ᱚᱱᱟ ᱠᱚᱣᱟᱜ ᱡᱤᱱᱤᱥ ᱮᱸ ᱟᱵᱚ ᱡᱩᱫᱤ ᱚᱲᱟᱜ ᱠᱚᱨᱮ ᱜᱮᱵᱚᱱ ᱮᱸ ᱵᱮᱱᱟᱣ ᱟᱵᱚᱱ, ᱥᱮᱵᱚᱱ ᱨᱚᱦᱚᱭᱟᱵᱚᱱ ᱟᱵᱚᱣᱟᱜ ᱟᱱᱟᱡᱽ ᱠᱚ, ᱛᱟᱦᱮᱞᱮ ᱠᱷᱟᱱ ᱫᱚ ᱟᱹᱰᱤ ᱱᱟᱯ- ᱯᱟᱭ ᱛᱮᱵᱚᱱ ᱟᱸᱻᱮᱸᱻᱥᱤᱨᱤᱡᱟᱹᱣ ᱟᱛᱮᱫ ᱵᱚᱱ ᱟᱵᱚ ᱵᱚᱱ ᱡᱚᱢ ᱫᱟᱲᱮ ᱠᱮᱭᱟ᱾
ᱦᱳᱭ! ᱟᱨ ᱚᱸᱠᱟᱛᱮ ᱟᱵᱚᱣᱟᱜ ᱦᱚᱲᱢᱚ ᱦᱚᱸ ᱵᱮᱥ ᱛᱟᱦᱮᱸ ᱠᱚᱜ-ᱟ, ᱟᱫᱚ ᱱᱚᱣᱟ ᱠᱚ ᱥᱩᱫᱷᱩ ᱟᱵᱚ ᱵᱚᱱ ᱵᱟᱲᱟᱭ ᱞᱮᱠᱷᱟᱡ ᱚᱱᱠᱟ ᱢᱟᱛᱚ ᱵᱟᱝ, ᱫᱤᱥᱚᱢ ᱦᱚᱲ ᱨᱮᱱ ᱡᱚᱛᱚ ᱛᱚ ᱥᱟᱱᱟᱢ ᱦᱚᱲ ᱠᱚ ᱵᱟᱲᱟᱭ ᱦᱚᱪᱚ ᱫᱚᱨᱠᱟᱨ ᱚᱱᱟ ᱠᱷᱟᱹᱛᱤᱨ ᱛᱮ ᱟᱵᱚ ᱡᱩᱢᱤᱫ ᱟᱛᱮᱫ ᱚᱱᱟ ᱠᱚ ᱦᱚᱲ ᱴᱷᱮᱱ ᱞᱟᱹᱭ ᱯᱟᱭᱥᱟ ᱫᱚᱨᱠᱟᱨ ᱡᱟᱦᱟᱸᱭ ᱵᱟᱠᱚ ᱵᱩᱡᱷᱟᱹᱣ ᱫᱟᱲᱮᱭᱟᱜ-ᱟ, ᱥᱮ ᱪᱮᱫ?
ᱚᱦ! ᱦᱳᱭ ᱦᱳᱭ ᱱᱚᱣᱟ ᱠᱚᱫᱚ ᱞᱟᱹᱭ ᱯᱟᱥᱱᱟᱣ ᱫᱚᱨᱠᱟᱨ ᱚᱱᱠᱟᱱ ᱜᱮᱭᱟ᱾ ᱞᱟᱹᱭ ᱯᱟᱥᱱᱟᱣ ᱟᱠᱚᱣᱟᱢ ᱛᱚᱵᱮ ᱮᱱᱟ ᱛᱚ ᱟᱸ ᱟᱸ ᱦᱚᱲ ᱠᱚᱦᱚᱸ ᱱᱚᱣᱟ ᱠᱟᱛᱷᱟ ᱠᱚ ᱵᱩᱡᱽ ᱟᱠᱚ ᱡᱮ ᱟᱵᱚ ᱡᱮ ᱮᱴᱟᱜ ᱮᱴᱟᱜ ᱡᱟᱭᱜᱟ ᱠᱷᱚᱱᱟᱜ ᱟᱵᱚ ᱦᱟᱛᱟᱣ ᱟᱛᱮ ᱠᱤᱨᱤᱧ ᱟᱹᱜᱩᱣᱟᱛ- ᱛᱮᱜ ᱵᱚᱱ ᱡᱚᱢ ᱮᱫᱟ ᱵᱚᱱ ᱥᱮᱵᱚᱱ ᱛᱮᱭᱟᱨ ᱮᱫᱟ ᱵᱚᱱ, ᱚᱱᱟ ᱠᱚᱫᱚ ᱮᱢ- ᱵᱷᱮᱡᱟᱞ ᱠᱚᱦᱚᱸ ᱦᱩᱭ ᱫᱟᱲᱮᱭᱟᱜ-ᱟ᱾ ᱟᱫᱚᱻᱜ ᱚᱱᱟ ᱵᱟᱵᱚᱫ ᱛᱮ ᱟᱵᱚ ᱭᱩᱫᱤ ᱚᱲᱟᱜ ᱠᱚᱨᱮ ᱜᱮᱵᱚᱱ ᱚᱱᱟ ᱠᱚᱵᱚᱱ ᱮᱸᱦ ᱮᱸ ᱨᱚᱦᱚᱭ ᱫᱟᱲᱮᱭᱟᱜ-ᱟ, ᱥᱮᱵᱚᱱ ᱛᱮᱭᱟᱨ ᱫᱟᱲᱮᱭᱟᱜ-ᱟ ᱛᱟᱦᱮᱞᱮ ᱫᱚ ᱚᱱᱟ ᱫᱚ ᱟᱹᱰᱤ ᱢᱚᱡᱽ ᱜᱮ ᱟᱹᱭᱠᱟᱹᱜ-ᱟ
ᱦᱮᱸ ᱟᱨ ᱱᱤᱛᱚᱜ ᱢᱟ ᱟᱨ ᱦᱚᱸ ᱧᱮᱞᱚᱜ ᱠᱟᱱᱟ ᱡᱟᱦᱟᱸ ᱪᱟᱣ ᱞᱮ ᱦᱚᱸ ᱠᱚ ᱟᱵᱚ ᱵᱚᱱ ᱡᱚᱢ ᱮᱫᱟ᱾ ᱡᱟᱦᱟᱸ ᱟᱵᱚ ᱚᱠᱟ ᱵᱚᱱ ᱪᱟᱥ ᱮᱫᱟ ᱚᱱᱟ ᱨᱮ ᱦᱚᱸ ᱱᱤᱛᱚᱜ ᱢᱟ ᱨᱟᱱ ᱢᱩᱨ ᱜᱟᱹᱱ ᱵᱟᱝ ᱠᱷᱟᱡ ᱵᱟᱝ ᱦᱳᱭᱳᱜ ᱠᱟᱱᱟ᱾ ᱟᱫᱚ ᱚᱱᱟ ᱠᱷᱟᱹᱛᱤᱨ ᱟᱵᱚ ᱪᱮᱫ ᱠᱚ ᱞᱟᱹᱠᱛᱤᱜ ᱠᱟᱱ ᱛᱟᱵᱚ ᱱᱟ ᱪᱟᱥ ᱨᱮ ᱡᱮ ᱪᱮᱫ ᱠᱚᱵᱚᱱ ᱵᱮᱵᱚ ᱦᱟᱨ ᱞᱮᱠᱷᱟᱱ ᱠᱷᱟᱱ ᱟᱵᱚᱣᱟᱜ ᱪᱟᱥ ᱵᱷᱟᱜᱤ ᱦᱩᱭᱩᱜᱼᱟ᱾ ᱨᱟᱱ ᱢᱩᱨᱜᱟᱹᱱ ᱪᱷᱟᱲᱟ ᱠᱟᱛᱮᱫ᱾
ᱤᱧᱟᱹᱜ ᱢᱮᱱ ᱛᱮ ᱫᱚ ᱟᱵᱚᱣᱟᱜ ᱟᱵᱚ ᱣᱟᱜ ᱪᱟᱥ ᱵᱟᱥ ᱞᱟᱦᱟ ᱨᱮ ᱠᱷᱚᱛ ᱠᱚ ᱡᱟᱦᱟᱸ ᱵᱚᱱ ᱜᱤᱲᱤ ᱜᱮᱭᱟ ᱾ ᱚᱱᱟ ᱠᱚ ᱡᱩᱫᱤ ᱵᱟᱹᱫᱽ ᱨᱮᱵᱚᱱ ᱯᱟᱥ ᱱᱟᱣ ᱠᱮᱭᱟ ᱥᱮ ᱤᱫᱤ ᱟᱛᱮᱫ ᱵᱚᱱ ᱮᱨ ᱠᱮᱭᱟ᱾ ᱟᱨ ᱛᱚ ᱵᱮ ᱠᱷᱟᱱ ᱫᱚ ᱵᱟᱹᱫᱽ ᱨᱮᱱᱟᱜ ᱦᱟᱥᱟ ᱠᱚ ᱦᱚᱸ ᱟᱹᱰᱤ ᱱᱟᱯᱟᱭ ᱜᱮ ᱟᱵᱚᱣᱟᱜ ᱚᱱᱟ ᱦᱳᱲᱳ ᱫᱟᱨᱮ ᱠᱚ ᱥᱤᱨᱡᱟᱹᱣ ᱦᱟᱨᱟ ᱨᱟᱠᱟᱵ ᱠᱟᱛᱮᱫ᱾ ᱛᱤᱸᱜᱩ ᱦᱚ ᱪᱚ ᱠᱮᱛᱟ ᱵᱚᱱᱟᱭ ᱦᱮᱸ ᱥᱮ ᱨᱟᱱ ᱞᱮᱠᱟ ᱜᱮ ᱠᱟᱹᱢᱤ ᱭᱟ ᱟᱵᱚ ᱣᱟᱜ ᱡᱟᱦᱟᱸ ᱟᱵᱚ ᱟᱵᱚ ᱨᱮᱱ ᱰᱟᱹᱝ ᱨᱤ ᱠᱚ ᱡᱟᱦᱟᱸᱭ ᱵᱚᱱ ᱫᱚ ᱦᱚ ᱠᱟᱜ ᱠᱚᱣᱟ ᱩᱱᱠᱩ ᱣᱟᱜ ᱜᱩᱨᱤᱡ ᱟᱠᱚᱭᱟᱜ ᱟᱵᱚᱣᱟᱜ ᱨᱟᱱ ᱞᱮᱠᱟ ᱜᱮ ᱠᱟᱹᱢᱤ ᱭᱟ ᱚᱱᱟ ᱨᱟᱱ ᱵᱟᱵᱚᱛ ᱛᱮ ᱡᱩᱫᱤ ᱜᱩᱨᱤᱡᱽ ᱟᱠᱚ ᱜᱮ ᱡᱩᱫᱤ ᱨᱟᱱ ᱞᱮᱠᱟ ᱵᱚᱱ ᱵᱮ ᱢᱟᱱᱮ ᱟᱵᱚᱣᱟᱜ ᱪᱟᱥ ᱠᱟᱹᱢᱤ ᱨᱮ ᱵᱚᱱ ᱞᱟᱜᱟᱣ ᱟᱵᱚᱱ ᱛᱟᱦᱞᱮ ᱠᱷᱟᱱ ᱫᱚ ᱟᱵᱚ ᱟᱵᱚ ᱣᱟᱜ ᱨᱟᱱ ᱠᱚ ᱦᱚᱸ ᱩᱱᱟᱹᱜ ᱵᱟᱝ ᱞᱟᱹᱠᱛᱤ ᱠᱚᱜᱼᱟ᱾
ᱦᱳᱭ ᱮᱠᱫᱚᱢ ᱴᱷᱤᱠ ᱠᱟᱛᱷᱟ ᱜᱮ ᱮᱠᱫᱟᱢ ᱵᱟᱹᱵᱩ ᱱᱚᱣᱟ ᱫᱚ ᱥᱟᱹᱨᱤ ᱠᱟᱛᱷᱟᱜ ᱜᱮ ᱠᱟᱱᱟ ᱡᱮ ᱟᱵᱚ ᱪᱟᱥ ᱠᱟᱹᱢᱤ ᱨᱮ ᱨᱟᱱ ᱢᱩᱨ ᱜᱟᱹᱱ ᱠᱚ ᱵᱟᱝ ᱞᱟᱜᱟᱣ ᱟᱛᱮᱫ ᱡᱟᱦᱟᱸ ᱫᱚ ᱟᱵᱚ ᱣᱟᱜ ᱰᱟᱝᱨᱤ ᱜᱩᱨᱩᱡᱽ ᱥᱮ ᱡᱟᱦᱟ ᱱᱟᱜ ᱥᱚᱵᱽᱡᱤ ᱠᱚᱨᱮ ᱱᱟᱜ ᱠᱷᱚᱱ ᱤᱭᱟᱹ ᱪᱚᱠᱟᱜ ᱠᱚ ᱚᱱᱟ ᱨᱮ ᱤᱭᱟᱹ ᱟᱛᱮᱫ ᱥᱟᱨ ᱵᱮᱱᱟᱣ ᱞᱮ ᱠᱷᱟᱡ ᱵᱟᱹᱭ ᱥᱟᱹᱜᱼᱟ
ᱦᱳᱭ ᱪᱟᱥ ᱠᱟᱹᱢᱤ ᱫᱚ ᱦᱳᱭ
ᱟᱨ ᱚᱱᱟ ᱞᱟᱹᱜᱤᱫ ᱟᱵᱚ ᱰᱟᱝᱨᱤ ᱠᱚᱦᱚᱸ ᱫᱚ ᱦᱚᱸ ᱞᱟᱹᱠᱛᱤ ᱠᱟᱱᱟ ᱪᱮᱫᱟᱜ ᱥᱮ ᱟᱵᱚ ᱫᱚ ᱰᱟᱝᱨᱤ ᱫᱚ ᱟᱵᱚ ᱨᱮᱱ ᱢᱟᱱᱮ ᱵᱚᱸᱜᱟ ᱞᱮᱠᱟ ᱜᱮ ᱵᱚᱱ ᱢᱚᱱᱮ ᱠᱚᱣᱟ ᱟᱵᱚ ᱨᱮᱱ ᱪᱟᱥ ᱠᱟᱹᱢᱤ ᱨᱮ ᱦᱚᱸ ᱠᱚ ᱞᱟᱜᱟᱜᱼᱟ
ᱦᱳᱭ
ᱦᱮᱸ ᱟᱵᱚ ᱣᱟᱜ ᱡᱟᱦᱟᱸ ᱵᱤᱱᱛᱤ ᱠᱟᱛᱷᱟ ᱨᱮ ᱦᱚᱸ ᱢᱮᱱᱟᱜᱼᱟ᱾ ᱰᱟᱝᱨᱤ ᱠᱚ ᱠᱚ ᱩᱥᱟᱹᱜ ᱞᱮᱱ ᱛᱮ ᱟᱵᱚᱣᱟᱜ ᱚᱱᱟ ᱩᱱᱠᱩ ᱥᱟᱨᱦᱟᱣ ᱞᱟᱹᱜᱤᱫ ᱜᱮ ᱟᱵᱚᱣᱟᱜ ᱥᱚᱦᱚ ᱨᱟᱭ ᱯᱚᱨᱚᱵᱽ ᱫᱚ᱾
ᱦᱳᱭ
ᱚᱱᱟ ᱜᱮ ᱡᱷᱚᱛᱚ ᱱᱟᱜ ᱜᱮ ᱟᱵᱚᱣᱟᱜ ᱟᱵᱚᱣᱟᱜ ᱡᱟᱦᱟᱸ ᱥᱮᱨᱣᱟ ᱨᱮ ᱢᱮᱱᱟᱜᱼᱟ᱾ ᱡᱷᱚᱛᱚ ᱨᱮᱱᱟᱜ ᱜᱮ ᱥᱟᱹᱨᱤ ᱠᱟᱛᱷᱟ ᱜᱮ ᱠᱟᱱᱟ ᱟᱨ ᱟᱵᱚᱣᱟᱜ ᱡᱟᱦᱟᱸ ᱱᱤᱛᱚᱜ ᱵᱚᱱ ᱧᱮᱞ ᱮᱫᱟ ᱱᱟᱦᱟᱜ ᱡᱩᱜᱽ ᱨᱮ ᱡᱮ ᱛᱤᱱᱟᱹᱜ ᱨᱚᱠᱚᱢ ᱵᱷᱮᱡᱟᱞ ᱤᱭᱟᱹ ᱠᱚ ᱢᱮᱱᱟᱜᱼᱟ᱾ ᱢᱮᱱ ᱠᱷᱟᱱ ᱟᱵᱚ ᱫᱚ ᱯᱮᱨᱟ ᱠᱤᱛᱤᱠ ᱨᱮᱱ ᱦᱚᱲ ᱠᱟᱱᱟ ᱵᱚᱱ ᱟᱨ ᱚᱱᱠᱟ ᱚᱱᱟ ᱠᱚ ᱤᱫᱤ ᱠᱟᱛᱮ ᱜᱮ ᱟᱵᱚ ᱫᱚᱵᱚᱱ ᱵᱟᱧᱪᱟᱜᱼᱟ᱾
ᱦᱳᱭ ᱦᱳᱭ ᱦᱳᱭ ᱚᱱᱟ ᱠᱚ ᱤᱫᱤ ᱠᱟᱛᱮᱫ ᱜᱮ ᱟᱵᱚ ᱫᱚᱵᱚᱱ ᱵᱟᱧᱪᱟᱜᱼᱟ᱾ ᱵᱟᱝ ᱠᱷᱟᱱ ᱫᱚ ᱮᱴᱟᱜ ᱮᱴᱟᱜ ᱡᱟᱭ ᱜᱟ ᱠᱚᱨᱮ ᱡᱟᱦᱟᱸ ᱵᱷᱮ ᱡᱟᱞ ᱠᱚ ᱵᱚᱱ ᱟᱹᱜᱩᱭᱮᱫ ᱫᱚ ᱚᱱᱟ ᱫᱚ ᱟᱵᱚᱣᱟᱜ ᱦᱚᱲᱢᱚ ᱠᱚᱨᱮ ᱜᱮ ᱟᱹᱰᱤ ᱵᱤᱢᱟᱨ ᱟᱡᱟᱱᱴ ᱠᱚ ᱧᱟᱢ ᱦᱚ ᱪᱚ ᱵᱚᱱᱟ ᱦᱮᱸ ᱥᱮ
ᱦᱳᱭ ᱚᱱᱟ ᱠᱷᱟᱹᱛᱤᱨ ᱞᱟᱹᱠᱛᱤ ᱡᱮ ᱟᱵᱚ ᱫᱚ ᱥᱟᱱᱛᱟᱲ ᱦᱚᱲ ᱠᱟᱱᱟ ᱵᱚᱱ ᱯᱟᱹᱦᱤᱞ ᱠᱷᱚ ᱱᱟᱜ ᱜᱮ ᱪᱟᱥ ᱟᱹᱜᱩ ᱠᱟᱫᱟ ᱵᱚᱱ ᱦᱳᱲᱳ ᱪᱟᱣᱞᱮ ᱵᱚᱱ ᱪᱟᱥ-ᱟ ᱥᱚᱵᱽᱡᱤ ᱠᱚᱵᱚᱱ ᱪᱟᱥ-ᱟ ᱟᱨ ᱜᱟᱹᱭ ᱰᱟᱝᱨᱟ ᱠᱚᱵᱚᱱ ᱫᱚ ᱦᱚ ᱠᱚᱣᱟ ᱩᱱᱠᱩ ᱠᱟᱛᱮᱫ ᱜᱮ ᱟᱵᱚᱣᱟᱜ ᱫᱚ ᱡᱤᱭᱚᱱ ᱠᱷᱟᱸᱰᱟᱣ ᱫᱚ ᱟᱹᱰᱤ ᱱᱟᱯᱟᱭ ᱛᱮ ᱜᱟᱱᱚᱜ-ᱟ᱾
ᱦᱳᱭ ᱠᱤᱱᱛᱩ ᱱᱮᱛᱟᱨ ᱢᱟ ᱟᱵᱚ ᱥᱟᱱᱛᱟᱞ ᱨᱮ ᱮᱢᱚᱦᱮᱱᱟ ᱡᱮ ᱚᱲᱟᱜ ᱚᱲᱟᱜ ᱩᱱᱫᱤᱱ ᱫᱚ ᱰᱟᱝᱨᱤ ᱠᱚ ᱛᱟᱦᱮᱸᱫ ᱠᱟᱱᱟ᱾ ᱱᱟᱦᱮᱞ ᱠᱚᱵᱚᱱ ᱡᱚᱲᱟᱣ ᱠᱚ ᱛᱟᱦᱮᱸᱫ ᱩᱱᱠᱩ ᱠᱚ ᱛᱮ ᱜᱮ ᱟᱵᱚ ᱫᱚ ᱪᱟᱥ ᱠᱟᱹᱢᱤ ᱠᱷᱚᱱᱟᱜ ᱡᱷᱚᱛᱚᱱᱟᱜ ᱩᱱᱠᱩ ᱠᱚᱛᱮ ᱵᱚᱱ ᱨᱟᱠᱟᱵ ᱛᱟᱦᱮᱸᱜ ᱦᱮᱸ ᱥᱮ ᱱᱮᱛᱟᱨ ᱢᱟ ᱟᱞᱟᱫᱟ ᱪᱟᱵᱟᱭᱮᱱᱟ ᱟᱵᱚᱣᱟᱜ ᱯᱚᱨᱤᱵᱮᱥ ᱠᱚ ᱢᱟᱱᱮ ᱟᱵᱚᱣᱟᱜ ᱱᱚᱣᱟ ᱥᱚᱢᱟᱡ ᱨᱮᱱᱟᱜ ᱤᱭᱟᱹ ᱠᱚ ᱡᱟᱦᱟᱸ ᱛᱟᱦᱮᱸ ᱠᱟᱱᱛᱟ ᱵᱚᱱᱟ ᱟᱹᱨᱤ ᱠᱚ ᱚᱱᱟ ᱠᱚᱦᱚᱸ ᱯᱟᱞᱴᱟᱣ ᱪᱟᱞᱟᱜ ᱟᱠᱟᱱᱟ᱾ ᱟᱵᱚᱣᱟᱜ ᱰᱤᱡᱤᱴᱮᱞ ᱡᱟᱦᱟᱸ ᱵᱟᱭᱨᱮ ᱠᱷᱚᱱᱟᱜ ᱰᱤᱡᱤᱴᱮᱞ ᱡᱤᱱᱤᱥ ᱠᱚ ᱦᱤᱡᱩᱜ ᱠᱟᱱᱟ᱾ ᱚᱱᱟ ᱠᱚᱛᱮ ᱜᱮ ᱟᱵᱚ ᱫᱚᱵᱚᱱ ᱟᱵᱚᱣᱟᱜ ᱥᱚᱢᱟᱡ ᱵᱚᱱ ᱯᱟᱞᱴᱟᱣ ᱤᱫᱤᱭᱮᱫ ᱛᱟᱵᱚᱱᱟ ᱦᱮᱸ ᱥᱮ?
ᱦᱳᱭ ᱚᱱᱟ ᱫᱚ ᱟᱫᱚ ᱱᱤᱛᱚᱜ ᱫᱚ ᱞᱟ ᱛᱤ ᱫᱚ ᱵᱟᱝ ᱠᱟᱱᱟ᱾ ᱟᱵᱚ ᱫᱚ ᱟᱵᱚᱣᱟᱜ ᱢᱟᱱᱮ ᱯᱟᱹᱦᱤᱞ ᱦᱟᱯᱲᱟᱢ ᱠᱚ ᱚᱠᱟᱞᱮᱠᱟ ᱠᱚ ᱞᱟᱹᱭ ᱟᱹᱜᱩ ᱟᱠᱟᱫ ᱵᱚᱱᱟ ᱥᱤᱠᱷᱟᱹᱣ ᱟᱹᱜᱩ